ᱦᱮᱞᱳ ᱜᱚᱝᱠᱮ᱾
ᱦᱮᱞᱳ᱾
ᱦᱮᱸ ᱦᱮᱞᱳ ᱟᱸᱡᱚᱢᱚᱜ ᱠᱟᱱᱟ?
ᱦᱮᱞᱳ ᱨᱚᱲ
ᱦᱮᱞᱳ᱾
ᱵᱟᱝ ᱟᱸᱡᱚᱢᱚᱜ
ᱮᱸ ᱦᱮᱸ ᱜᱚᱝᱠᱮ ᱟᱸᱡᱚᱢᱮᱜ ᱠᱟᱱᱟᱞᱤᱧ ᱟᱹᱞᱤᱧ ᱫᱚ᱾ ᱦᱮᱞᱳ᱾ ᱦᱮᱞᱳ᱾
ᱵᱟᱵᱮᱱ ᱨᱚᱲᱮᱫ ᱠᱟᱱ ᱫᱚ ᱛᱷᱤᱨ ᱠᱟᱱᱟ ᱵᱤᱱ᱾
ᱨᱚᱲᱮᱫ ᱠᱟᱱ ᱜᱮ ᱢᱟᱞᱤᱧ, ᱵᱟᱵᱮᱱ ᱟᱸᱡᱚᱢᱮᱫ ᱠᱟᱱᱟ?
ᱵᱟ, ᱟᱹᱰᱤ ᱟᱭᱢᱟ ᱥᱳᱞᱳ ᱟᱸᱡᱚᱢᱚᱜ ᱠᱟᱱ ᱛᱟᱵᱤᱱᱟ᱾
ᱚ, ᱵᱮᱡᱟᱭ ᱨᱚᱲᱮᱫ ᱠᱟᱱ ᱜᱮ ᱢᱟᱞᱮᱧ ᱨᱟᱸᱜᱟᱣ ᱨᱟᱸᱜᱟᱣ᱾ ᱢᱚᱡᱽ ᱜᱮ ᱵᱟᱹᱞᱤᱧ ᱨᱚᱲᱮᱫ ᱠᱟᱱ᱾
ᱟᱨ ᱛᱷᱚᱲᱟ ᱡᱮᱱ ᱰᱤᱥᱴᱟᱵᱮᱜ ᱠᱟᱱ ᱛᱟᱵᱮᱱᱟᱭ ᱧᱮᱞᱟᱵᱮᱱ ᱴᱟᱜ
ᱦᱮᱸ ᱵᱟᱝ ᱟᱸᱡᱚᱢᱚᱜ ᱠᱟᱱᱟ?
ᱟᱸᱡᱚᱢᱚᱜ ᱠᱟᱱᱟ ᱟᱥᱛᱮ ᱧᱚᱜ ᱟᱸᱡᱚᱢᱚᱜ ᱠᱟᱱ ᱛᱟᱵᱤᱱᱟ᱾
ᱚ, ᱦᱮᱸ ᱚᱠᱚ ᱵᱟᱰᱟᱭ ᱮᱯ ᱨᱮᱭᱟᱜ ᱡᱟᱹᱱᱤᱡ ᱯᱨᱚᱵᱞᱮᱢ ᱢᱮᱱᱟᱜ-ᱟ᱾
ᱦᱳᱭ᱾ ᱠᱚᱫᱚ ᱵᱟᱵᱮᱱ ᱞᱟᱜᱟᱣ ᱠᱟᱫᱟ ᱟᱹᱵᱤᱱ ᱫᱚ?
ᱟᱹ, ᱵᱟᱝ ᱜᱮ᱾
ᱚ, ᱛᱟᱦᱞᱮ ᱪᱮᱫ ᱠᱚᱵᱮᱱ ᱪᱮᱠᱟ ᱵᱟᱲᱟᱭᱮᱫᱟ᱾
ᱮᱹᱭᱨᱮ ᱡᱚᱢ ᱵᱟᱲᱟ ᱠᱟᱛᱮ ᱞᱤᱧ ᱫᱩᱲᱩᱵ ᱵᱟᱲᱟᱣ ᱠᱟᱱᱟ᱾
ᱚ, ᱟᱨ ᱛᱟᱦᱞᱮ ᱫᱟᱜ ᱡᱟᱹᱲᱤ ᱠᱚᱫᱚ ᱛᱤᱱ ᱥᱟᱺᱜᱤᱧ?
ᱚ, ᱚᱱᱟ ᱠᱚᱫᱚ ᱱᱤᱛᱚᱜ ᱫᱷᱟᱹᱵᱤᱡ ᱫᱚ ᱵᱟᱹᱱᱩᱜ-ᱟ᱾
ᱵᱟᱹᱱᱩᱜ-ᱟ ᱮᱨ ᱟᱯᱷᱚᱨ ᱠᱚᱫᱚ ᱦᱩᱭ ᱵᱟᱲᱟᱭᱮᱱ ᱜᱮᱭᱟ?
ᱦᱮᱸ, ᱟᱞᱮᱥᱮᱫ ᱫᱚ ᱵᱟᱝ ᱟᱞᱮᱫᱚ ᱚᱭᱮᱥᱴ ᱵᱮᱝᱜᱚᱞ ᱠᱷᱚᱡ ᱞᱮ ᱯᱟᱲᱟᱜ ᱠᱟᱱᱟ ᱛᱚ᱾
ᱚ᱾ ᱟᱞᱮ ᱦᱚᱸ ᱚᱭᱮᱥᱴ ᱵᱮᱝᱜᱚᱞ ᱨᱮᱜᱮ ᱛᱚ᱾
ᱚ, ᱦᱮᱸ ᱦᱮᱸ᱾ ᱡᱚᱢ ᱵᱟᱲᱟ ᱠᱮᱫᱟ ᱵᱮᱱ?
ᱦᱮᱸ ᱟᱹᱞᱤᱧ ᱦᱚᱞᱤᱧ ᱡᱚᱢ ᱵᱟᱲᱟ ᱠᱮᱫᱟ ᱦᱮᱸ ᱜᱮ᱾
ᱟᱪᱪᱷᱟ ᱟᱪᱪᱷᱟ᱾
ᱟᱨ ᱟᱵᱮᱱ ᱫᱚ ᱱᱚᱣᱟ ᱮᱯᱥ ᱨᱮ ᱛᱤᱱᱟᱹᱜ ᱞᱟᱦᱟ ᱠᱷᱚᱱ ᱵᱮᱱ ᱠᱟᱹᱢᱤᱭᱮᱫᱟ?
ᱩᱱᱟᱜ ᱜᱟᱱ ᱫᱚᱥᱴᱤ ᱞᱮᱠᱟ ᱴᱟᱠᱥ ᱦᱩᱭ ᱠᱟᱱ ᱛᱟᱞᱤᱧᱟ᱾
ᱚ, ᱟᱹᱞᱤᱧ ᱫᱚ ᱱᱚᱜ-ᱚᱭ ᱛᱚ ᱯᱩᱱᱭᱟ ᱱᱚᱜ-ᱚᱭ ᱱᱚᱣᱟ ᱜᱤᱞᱳᱜ ᱦᱟᱸᱜ ᱠᱚᱢᱯᱤᱞᱤᱴᱚᱜ ᱛᱟᱹᱞᱤᱧᱟ᱾
ᱚ᱾
ᱛᱤᱦᱤᱧ
ᱟᱹᱣ ᱞᱤᱧ ᱟᱯᱰᱮᱴᱟ, ᱦᱮᱸ ᱢᱤᱫ ᱫᱷᱟᱣ ᱫᱚ ᱟᱯᱰᱮᱴ ᱠᱟᱫᱟ ᱞᱤᱧ ᱮᱱᱟᱱ ᱨᱮ᱾
ᱚ ᱥᱮᱛᱟᱜ ᱥᱮ ᱦᱮᱸ ᱟᱝ?
ᱦᱮᱸ᱾
ᱟᱸ ᱦᱮᱸ ᱦᱮᱸ᱾
ᱟᱨ ᱥᱤᱛᱩᱝ ᱠᱩ ᱪᱮᱫ ᱞᱮᱠᱟ ᱟᱯᱮ ᱥᱮᱫ?
ᱮᱠᱷᱚᱱ ᱫᱚ ᱟᱞᱮ ᱥᱮᱫ ᱫᱚ ᱰᱩᱱᱰᱩᱨᱩᱜ ᱠᱟᱫᱟᱭ ᱛᱚ ᱦᱟᱸᱜ᱾
ᱚ ᱟᱞᱮ ᱥᱮᱫ ᱢᱟ ᱟᱹᱰᱤ ᱜᱮ ᱥᱤᱛᱩᱝ ᱠᱟᱫᱟ᱾
ᱚ᱾
ᱟᱨ ᱪᱮᱫ ᱠᱚᱵᱮᱱ ᱪᱤᱠᱟᱹ ᱵᱟᱲᱟᱭ ᱜᱮᱭᱟ? ᱦᱮᱞᱳ᱾ ᱦᱮᱞᱳ᱾ ᱦᱮᱞᱳ᱾